ᱦᱮᱞᱚᱣ, ᱵᱟᱝ ᱾
ᱦᱮᱸ, ᱜᱚᱝᱠᱮ ᱟᱸᱡᱚᱢᱚᱜ ᱠᱟᱱᱟ ᱾
ᱚᱦᱚᱸ ᱚᱸ ᱦᱮᱸ, ᱟᱸᱡᱚᱢᱚᱜ ᱠᱟᱱ ᱜᱮᱭᱟ ᱾
ᱟᱪᱪᱷᱟ ᱾
ᱟᱨ ᱟᱨ, ᱦᱩᱸ ᱪᱮᱫ ᱠᱚᱵᱤᱱ ᱪᱤᱠᱟᱹ ᱵᱟᱲᱟᱭᱮᱫᱼᱟ ᱱᱤᱭᱟᱹ ᱜᱷᱟᱹᱲᱤ ᱫᱚ?
ᱦᱚᱸ, ᱱᱤᱭᱟᱹ ᱜᱷᱟᱹᱲᱤ ᱫᱚ ᱚᱲᱟᱜ ᱠᱚᱨᱮ ᱜᱮ ᱢᱮᱱᱟᱜ ᱞᱤᱧᱟ ᱱᱚᱛᱮ ᱢᱟ ᱫᱟᱜ ᱡᱟᱹᱲᱤ ᱫᱟᱭ ᱫᱚᱢᱮ ᱾ ᱛᱚ, ᱚᱲᱟᱜ ᱠᱚᱨᱮ ᱜᱮ ᱢᱮᱱᱟᱜ ᱞᱤᱧᱟᱹ ᱾ ᱟᱨ ᱟᱹᱵᱤᱱ ᱫᱚ ᱪᱮᱫ ᱠᱚᱵᱤᱱ ᱪᱤᱠᱟᱹᱭᱮᱫᱟ?
ᱦᱚᱸ, ᱱᱟᱹᱞᱤᱧ ᱦᱚᱸ ᱱᱚᱜᱼᱚᱭ ᱵᱟᱹᱫᱽ ᱥᱮᱡ ᱜᱮ ᱦᱮᱡ ᱦᱩᱭ ᱟᱠᱟᱱᱟ ᱟᱫᱚ ᱱᱚᱜᱼᱚᱭ ᱠᱟᱹᱴᱤᱡ ᱦᱮᱸ ᱟᱢ, ᱵᱟᱲ ᱠᱚ ᱚᱰᱟᱣ ᱵᱟᱲᱟ ᱦᱩᱭ ᱠᱟᱱᱟ ᱛᱚ ᱟᱫᱚ ᱱᱚᱶᱟ ᱜᱮ ᱦᱟᱹᱠᱩ ᱠᱚ ᱧᱮᱞ ᱵᱟᱲᱟ ᱦᱩᱭᱩᱜ ᱠᱟᱱᱟ ᱾ ᱟᱨᱠᱤ ᱟᱫᱚ
ᱟᱨ ᱚᱱᱛᱮ ᱫᱚ ᱪᱟᱥ ᱠᱚᱫᱚ ᱮᱛᱚᱦᱚᱵ ᱟᱠᱟᱱᱟ ᱥᱮ ᱟᱹᱣᱨᱤᱭᱼᱟ?
ᱦᱚᱸ, ᱪᱟᱥ ᱠᱚᱫᱚ ᱦᱟᱸᱱ ᱟᱹᱣᱨᱤ ᱮᱛᱚᱦᱚᱵᱚᱜ-ᱟ ᱟᱨᱠᱤ ᱾ ᱛᱚ ᱚᱱᱠᱟ ᱵᱟᱹᱫᱽ ᱠᱚᱨᱮ ᱦᱚᱸ ᱫᱟᱜ ᱢᱮᱱᱟᱜᱼᱟ ᱱᱤᱭᱟᱹ ᱜᱷᱟᱲᱤᱡ ᱫᱚ ᱟᱨ ᱞᱟᱦᱟᱛᱮ ᱱᱚᱛᱮ ᱦᱚᱸ ᱩᱱᱟᱹᱜ ᱫᱚ ᱵᱟᱭ ᱫᱟᱜ ᱟᱠᱟᱫ ᱛᱮ, ᱟᱫᱚ ᱫᱟᱜ ᱠᱚ ᱵᱟᱝ ᱛᱚᱸᱵᱟᱣ ᱟᱠᱟᱱᱟ ᱟᱫᱚ ᱾ ᱦᱚᱞᱟ ᱢᱟᱦᱫᱮᱨ ᱟᱹᱰᱤ ᱡᱟᱹᱥᱛᱤᱭᱮ ᱜᱮ ᱫᱟᱜ ᱠᱮᱫ ᱛᱮ ᱟᱫᱚ ᱫᱟᱜ ᱡᱟᱯᱤᱫ ᱩᱛᱟᱹᱨ ᱠᱮᱫᱟᱭ ᱟᱨᱠᱤ ᱟᱫᱚ ᱱᱤᱱᱟᱹ ᱪᱟᱯᱤᱫ ᱮᱭᱟ, ᱫᱟᱜ ᱠᱟᱹᱴᱤᱡ ᱵᱟᱝ ᱟᱸᱡᱮᱫ ᱞᱮᱱᱠᱷᱟᱱ ᱛᱚ ᱟᱫᱚ ᱪᱟᱥᱵᱟᱥ ᱫᱚ ᱵᱟᱝ ᱜᱟᱱᱚᱜ ᱠᱟᱱᱟ ᱟᱫᱚ ᱾ ᱟᱫᱚ ᱦᱟᱹᱠᱩ ᱠᱚᱜᱮ ᱡᱮ, ᱧᱮᱞ ᱵᱟᱲᱟ ᱦᱩᱭᱩᱜ ᱠᱟᱱᱟ ᱦᱟᱹᱠᱩ ᱠᱚᱜᱮ ᱥᱟᱵ ᱵᱟᱲᱟ ᱦᱩᱭᱩᱜ ᱠᱟᱱᱟ ᱟᱨᱠᱤ ᱾ ᱟᱯᱮ ᱥᱮᱫ ᱫᱚ ᱪᱮᱫ ᱞᱮᱠᱟ ᱟᱠᱟᱱ ᱪᱮᱫ ᱞᱮᱠᱟ ᱫᱟᱜ ᱠᱮ-ᱜ ᱟᱭ?
ᱦᱚᱭ ᱱᱚᱛᱮ ᱦᱚᱸ ᱚᱱᱠᱟ ᱜᱮ ᱫᱚᱢᱮ ᱫᱟᱜ ᱠᱮᱫᱟᱭ, ᱦᱚᱞᱟ ᱢᱟᱦᱫᱮᱨ ᱠᱷᱚᱱᱟᱜ ᱫᱟᱜ ᱮᱫᱟᱭ ᱫᱚᱢᱮ ᱫᱟᱜ ᱡᱟᱹᱲᱤ ᱠᱮᱫᱟᱭ ᱛᱟ ᱠᱚᱨᱮ ᱮᱸ, ᱱᱚᱛᱮ ᱦᱚᱸ ᱵᱟᱹᱫᱽ ᱠᱷᱮᱛ ᱠᱚ ᱪᱟᱯᱮᱭᱟ ᱠᱟᱜ ᱟᱭ ᱵᱟᱹᱫᱽ ᱠᱚᱨᱮ ᱦᱚᱸ ᱫᱟᱜ ᱛᱮ ᱾ ᱟᱨᱮᱜ ᱛᱚᱞᱟ ᱠᱚᱫᱚ ᱨᱚᱦᱚᱭ ᱦᱩᱭ ᱟᱠᱟᱱᱟ ᱜᱤᱰᱤ ᱦᱩᱭ ᱟᱠᱟᱱᱟ ᱟᱹᱣᱨᱤ ᱥᱮᱬᱟᱜᱼᱟ ᱾ ᱚᱦᱩᱸ, ᱦᱟᱨᱟ ᱟᱠᱟᱱ ᱜᱮᱭᱟ, ᱫᱤᱭᱮ ᱟᱫᱚ ᱟᱨ ᱠᱟᱹᱴᱤᱡ ᱢᱟᱨᱟᱝ ᱞᱮᱱᱠᱷᱟᱱ ᱜᱮ ᱱᱟᱜ ᱚᱱᱟ ᱠᱚᱦᱚᱸ ᱨᱚᱦᱚᱭ ᱦᱩᱭᱩᱜᱼᱟ ᱾
ᱟᱪᱪᱷᱟ ᱟᱪᱪᱷᱟ, ᱟᱨ ᱦᱟᱹᱠᱩ ᱠᱚᱫᱚ ᱯᱮ ᱥᱟᱵ ᱵᱟᱲᱮᱭᱟᱫ ᱠᱚᱣᱟ ᱥᱮ ᱵᱟᱝ?
ᱦᱚᱸ, ᱦᱚᱞᱟ ᱜᱮ ᱪᱟᱞᱟᱣ ᱦᱩᱭᱱᱟ ᱦᱟᱹᱠᱩ ᱠᱟᱴᱠᱚᱢ ᱠᱚ ᱥᱟᱵ ᱾ ᱠᱟᱴᱠᱚᱢ ᱠᱚ ᱥᱟᱵ ᱵᱟᱲᱟ ᱦᱩᱭᱞᱮᱱᱟ ᱵᱟᱹᱫᱽ ᱠᱚᱨᱮ ᱾ ᱦᱟᱹᱠᱩ ᱠᱚᱫᱚ ᱥᱮᱨᱚᱠᱚᱢ ᱱᱟᱜ ᱵᱟᱠᱚ ᱧᱟᱢ ᱟᱠᱟᱱᱟ ᱠᱚᱢ ᱜᱮᱠᱚ ᱧᱟᱢ ᱞᱮᱱᱟ ᱾
ᱦᱮᱸ ᱟᱫᱚ ᱟᱞᱮ ᱥᱮᱫ ᱫᱚ ᱚᱱᱠᱟ ᱾ ᱟᱫᱚ ᱫᱚᱢᱮ ᱜᱮ ᱪᱟᱯᱮ ᱠᱮᱫᱟᱭ ᱛᱚ, ᱡᱟᱦᱟᱸᱭ ᱠᱚᱣᱟᱜ ᱯᱩᱠᱷᱨᱤ ᱛᱟᱦᱮᱸ ᱠᱟᱱᱟ, ᱟᱫᱚ ᱡᱟᱹᱥᱛᱤ ᱠᱟᱹᱭᱛᱮ ᱠᱳᱭ ᱦᱟᱹᱠᱩ ᱠᱚᱜᱮ ᱠᱚ ᱨᱟᱠᱟᱵ ᱦᱮᱡ ᱟᱠᱟᱱᱟ ᱟᱨᱠᱤ ᱾ ᱯᱩᱜᱽᱲᱨᱤ ᱠᱷᱚᱱᱟᱜ ᱟᱫᱚ ᱚᱱᱠᱟ ᱡᱮᱢᱚᱱ ᱵᱟᱲ ᱚᱰᱟᱣ ᱦᱩᱭ ᱠᱟᱱᱟ, ᱧᱮᱞ ᱦᱩᱭᱩᱜ ᱠᱟᱱᱟ ᱛᱚ ᱟᱹᱰᱤ ᱡᱟᱹᱥᱛᱤ ᱜᱮ ᱦᱮᱸ ᱠᱟᱡ ᱠᱳᱭ ᱦᱟᱠᱩ ᱜᱮᱠᱚ ᱧᱟᱢᱚᱜ ᱠᱟᱱᱟ ᱟᱨᱠᱤ ᱱᱤᱭᱟᱹ ᱜᱷᱟᱹᱲᱤ ᱫᱚ ᱦᱟᱸᱜ ᱠᱷᱟᱠ ᱩᱱᱠᱩ ᱜᱮᱠᱚ ᱡᱷᱟᱹᱞᱤ ᱵᱟᱲᱟᱜ ᱠᱟᱱᱟ ᱥᱮᱫ ᱛᱟᱜ ᱨᱮ ᱤᱫᱤ ᱦᱳᱭᱱᱟ ᱟ ᱤᱭᱟᱹᱜᱟᱱ ᱛᱟᱞᱟ ᱵᱟᱹᱴᱤ ᱜᱟᱱ ᱟᱨᱠᱤ ᱤᱫᱤ ᱦᱩᱭᱱᱟ ᱩᱱᱠᱩ ᱜᱮ ᱟᱨ ᱱᱤᱛᱚᱜ ᱦᱚᱸ ᱱᱚᱜᱼᱚᱭ ᱡᱟᱹᱞᱤ ᱵᱟᱲᱟᱜ ᱠᱟᱱᱟ ᱠᱚ ᱚᱱᱠᱟ ᱜᱮ ᱾
ᱟᱸᱻ ᱫᱚ ᱛᱟᱦᱚᱞᱮ ᱜᱚᱝᱠᱮ ᱟᱯᱮᱥᱮᱫ ᱢᱟ ᱟᱹᱰᱤ ᱱᱟᱯᱟᱭ ᱜᱮᱯᱮ ᱥᱟᱵᱮᱫ ᱠᱚᱣᱟ ᱦᱟᱹᱠᱩ ᱠᱚ ᱫᱚᱢᱮ ᱜᱮᱯᱮ ᱧᱟᱢᱮᱫ ᱠᱚᱣᱟ ᱾
ᱦᱮᱸ
ᱱᱟᱞᱮ ᱥᱮᱫ ᱢᱟ ᱚᱱᱠᱟ ᱥᱮᱨᱚᱠᱚᱢ ᱵᱟᱞᱮ ᱧᱟᱢ ᱟᱠᱟᱜ ᱠᱚᱣᱟ ᱱᱟᱜ ᱠᱟᱴ ᱩᱝᱠᱩ ᱜᱮᱞᱮ ᱥᱟᱵ ᱵᱟᱲᱟ ᱟᱠᱟᱫ ᱠᱚᱣᱟ ᱩᱱᱠᱩ ᱠᱚᱜᱮ ᱥᱟᱵ ᱩᱜᱩᱣᱟᱜ ᱠᱚᱣᱟᱞᱮ ᱠᱟᱴᱠᱚᱢ ᱠᱚ ᱾
ᱦᱮᱸ ᱦᱮᱸ ᱾ ᱟᱫᱚ ᱦᱚᱜ ᱚᱭ ᱵᱟᱹᱫᱽ ᱫᱷᱟᱨᱮ ᱫᱩᱲᱩᱵ ᱦᱩᱭ ᱟᱠᱟᱱᱟ ᱟᱠᱷᱟᱱ ᱟᱫᱚ ᱱᱤᱭᱟᱹ ᱜᱷᱟᱹᱲᱤᱡ ᱫᱚ ᱦᱟᱸᱜ ᱠᱷᱟᱱ ᱜᱟᱹᱰᱤ ᱠᱚ ᱦᱤᱡᱩᱜ ᱠᱟᱱᱟ᱾ ᱟᱫᱚ ᱱᱚᱜᱼᱚᱭ ᱜᱟᱹᱰᱤ ᱠᱚᱜᱮ ᱠᱷᱟᱱ ᱟᱫᱚ ᱚᱠᱟ ᱵᱟᱹᱫᱽ ᱠᱚᱨᱮ ᱩᱱᱟᱹᱜ ᱡᱟᱹᱥᱛᱤ ᱵᱟᱝ ᱛᱚᱸᱵᱟᱣ ᱟᱠᱟᱱᱟ ᱾ ᱟᱫᱚ ᱚᱠᱟᱱ ᱚᱸᱰᱮ ᱜᱮ ᱦᱟᱸᱜ ᱠᱷᱟᱱ ᱥᱤ ᱫᱚᱠᱚ ᱥᱤ ᱜᱮᱭᱟ, ᱪᱟᱞᱟᱣ ᱠᱟᱱᱟ ᱠᱚ ᱵᱟᱹᱫᱽ ᱧᱮᱞ ᱾ ᱵᱟᱹᱫᱽ ᱠᱚ ᱥᱤ ᱦᱩᱭᱩᱜ ᱛᱚᱜᱼᱟ ᱟᱫᱚ ᱾ ᱦᱚ, ᱦᱚᱜ ᱚᱭ ᱢᱤᱫᱴᱮᱱ ᱱᱤᱛᱚᱜ ᱤᱧᱟᱹᱜ ᱛᱟᱭᱚᱢ ᱛᱮ ᱜᱟᱹᱰᱤ ᱯᱟᱨᱚᱢᱱᱟ ᱟᱨᱠᱤ ᱾
ᱟᱪᱪᱷᱟ ᱾ ᱦᱮᱸ ᱚᱱᱟ ᱢᱟᱧ ᱟᱸᱡᱚᱢ ᱧᱟᱢ ᱠᱮᱜ ᱾ ᱜᱟᱰᱤ ᱢᱟ ᱫᱚᱢᱮ ᱜᱮ ᱥᱟᱰᱮ ᱠᱟᱱᱟ ᱚᱱᱟᱜᱮ ᱟᱣᱟᱡᱽ ᱞᱤᱧ ᱟᱸᱡᱚᱢ ᱧᱟᱢ ᱠᱮᱜᱼᱟ ᱥᱟᱰᱮ ᱴᱟᱜ ᱾
ᱦᱮᱸ
ᱚ ᱟᱪᱪᱷᱟ ᱟᱨ ᱟᱨ ᱪᱮᱫ ᱠᱚᱵᱤᱱ ᱪᱤᱠᱟᱹ ᱵᱟᱲᱟᱭᱟ ᱛᱟᱦᱚᱞᱮ ᱚᱱᱟ ᱦᱟᱹᱠᱩ ᱜᱮᱠᱩ ᱥᱟᱵ ᱵᱟᱲᱟᱭᱮᱫ ᱠᱚᱣᱟᱵᱤᱱ?
ᱦᱟᱸ ᱟᱫᱚ ᱱᱤᱭᱟᱹ ᱜᱷᱟᱹᱲᱤᱡ ᱫᱚ ᱦᱟᱹᱠᱩ ᱥᱟᱵ ᱪᱷᱟᱲᱟ ᱛᱚ ᱚᱱᱠᱟᱱ ᱠᱟᱹᱢᱤ ᱠᱚᱫᱚ ᱵᱟᱝ ᱧᱮᱞᱚᱜ ᱠᱟᱱᱟ ᱟᱨ ᱟᱵ ᱵᱟᱹᱢ ᱡᱟᱦᱟᱸ ᱠᱚ ᱵᱟᱸᱫᱽ ᱠᱚ ᱢᱮᱱᱟᱜᱼᱟ ᱚᱱᱟ ᱠᱚᱨᱮ ᱦᱚᱸ ᱪᱟᱞᱟᱣ ᱦᱩᱭᱩᱜᱼᱟ ᱦᱟᱴᱤᱡ ᱠᱟᱛᱮᱜ, ᱚᱱᱛᱮ ᱫᱚ ᱵᱟᱹᱲᱥᱤ ᱤᱫᱤ ᱦᱩᱭᱩᱜᱼᱟ᱾ ᱵᱟᱹᱲᱥᱤ ᱛᱮ ᱥᱟᱵ ᱠᱚ ᱦᱩᱭᱩᱜᱼᱟ᱾ ᱟᱨ ᱚᱱᱠᱟ ᱜᱮ ᱟᱠᱷᱟᱱ ᱧᱮᱞ ᱵᱟᱲᱟ ᱦᱩᱭᱩᱜ ᱠᱟᱱᱟ ᱪᱮᱫ ᱞᱮᱠᱟ ᱾ ᱪᱷᱟᱠᱩ ᱜᱮ ᱥᱟᱵ ᱵᱟᱲᱟ ᱦᱩᱭᱩᱜ ᱠᱟᱱᱟ ᱦᱟᱜ ᱠᱷᱟᱱ᱾
ᱟᱪᱪᱷᱟ ᱟᱪᱪᱷᱟ ᱵᱟᱹᱲᱥᱤ ᱵᱳᱜᱼᱮ ᱪᱮᱫ ᱵᱟᱹᱲᱥᱤ ᱚᱱᱟ ᱪᱩᱝᱜᱤ ᱵᱟᱹᱲᱥᱤ ᱥᱮ ᱪᱮᱫ
ᱦᱮᱸ ᱦᱮᱸ ᱪᱩᱝᱜᱤ ᱵᱟᱹᱲᱥᱤ ᱜᱮ ᱾
ᱟᱪᱪᱷᱟ ᱦᱮᱸ ᱚᱱᱟᱴᱟᱜ ᱨᱮᱦᱚ ᱵᱷᱟᱜᱤ ᱜᱮ ᱦᱟᱹᱠᱩ ᱠᱚᱦᱚᱸ ᱠᱚ ᱞᱟᱜᱟᱜ ᱜᱮᱭᱟ᱾
ᱦᱮᱸ
ᱛᱟᱨᱯᱚᱨ ᱛᱮᱦᱮᱧ ᱯᱷᱟᱠᱟ ᱠᱟᱜ ᱟᱭ ᱥᱮ ᱮ ᱛᱮᱦᱮᱧ ᱫᱚ ᱯᱷᱟᱠᱟ ᱠᱟᱜ ᱟᱭ ᱥᱮ ᱫᱟᱜ ᱮᱫᱟ ᱚᱱᱛᱮ ᱟᱯᱮ ᱦᱤᱛᱚᱜ
ᱦᱩᱻ ᱟᱫᱚ ᱨᱤᱢᱤᱞ ᱫᱚ ᱥᱮᱨᱢᱟ ᱨᱮᱫᱚ ᱧᱮᱞᱚᱜ ᱠᱟᱱ ᱜᱮᱭᱟ ᱾ ᱟᱨ ᱥᱮᱛᱩᱝ ᱦᱚᱸ ᱩᱱᱟᱹᱜ ᱫᱚ ᱵᱟᱝ ᱦᱤᱡᱩᱜ ᱠᱟᱱᱟ ᱢᱮᱱᱠᱷᱟᱱ ᱜᱩᱢᱴᱟᱹᱱᱤ ᱫᱚ ᱢᱮᱱᱟᱜᱼᱟ ᱟᱨᱠᱤ ᱛᱟᱯᱚᱨ ᱦᱚᱜᱼᱚᱭ ᱨᱮᱨᱮᱝ ᱠᱚᱠᱚ ᱨᱟᱜᱮᱫ ᱜᱮᱭᱟ᱾ᱟᱯᱮ ᱥᱮᱫ ᱫᱚ ᱪᱮᱫ ᱞᱮᱠᱟ ᱟᱠᱟᱱ
ᱟᱞᱮᱥᱮᱫ ᱫᱚ ᱚᱦᱚ ᱫᱟᱜᱼᱟ ᱡᱚᱨᱚᱭᱮᱜ ᱜᱮᱭᱟ ᱠᱚᱢ ᱠᱚᱢ ᱛᱮ ᱟ ᱟᱫᱚ ᱥᱮᱨᱠᱚᱢ ᱵᱟᱭ ᱡᱮᱨᱮᱭᱮᱜᱼᱟ ᱦᱟᱞᱠᱟ ᱦᱟᱞᱠᱟ ᱡᱚᱨᱚᱭᱟᱭ ᱨᱤᱢᱤᱞ ᱨᱤᱢᱤᱞ ᱢᱮᱱᱟᱜᱼᱟ ᱛᱚ ᱫᱟᱜ ᱚᱱᱟ ᱠᱷᱟᱹᱛᱤᱨ ᱠᱚᱢ ᱠᱚᱢ ᱜᱮ ᱡᱚᱨᱚᱭᱮᱜᱼᱟ
ᱟᱪᱪᱷᱟ ᱟᱪᱪᱷᱟ᱾
ᱛᱟᱯᱟᱨᱮ ᱟᱜ ᱚᱱᱛᱮ ᱫᱚ ᱟᱨ ᱪᱮᱫ ᱠᱚᱯᱮ ᱪᱟᱥ ᱜᱮᱭᱟ ᱜᱚᱝᱠᱮ?
ᱦᱩᱸᱻ ᱪᱟᱥ ᱦᱩᱭᱩᱜ ᱜᱮᱭᱟ ᱦᱟᱜ ᱠᱷᱟᱱ ᱟᱫᱚ ᱦᱚᱜᱼᱚᱭ ᱱᱤ ᱜᱷᱟᱹᱲᱤ ᱫᱚ ᱠᱷᱟᱱ ᱵᱟᱹᱫᱽ ᱨᱮᱫᱚ ᱥᱚᱝᱥᱟ ᱢᱮᱱᱟᱜ ᱜᱮᱭᱟ ᱥᱚᱸᱥᱟ ᱟᱨ ᱵᱮᱸᱜᱟᱲ ᱥᱟᱶᱛᱮ ᱚᱭ ᱵᱚᱨᱵᱚᱴᱤ ᱠᱚ ᱢᱮᱱᱟᱜ ᱠᱚᱜᱮᱭᱟ ᱢᱮᱱᱟᱜᱼᱟ᱾ ᱱᱚᱣᱟ ᱠᱚ ᱪᱟᱥ ᱵᱟᱲᱟ ᱦᱩᱭ ᱠᱟᱱᱟ ᱟᱨ ᱠᱟᱞᱞᱟ ᱢᱮᱱᱟᱜ ᱜᱮᱭᱟ᱾ ᱟᱫᱚ ᱠᱷᱟᱱ ᱱᱚᱣᱟ ᱠᱚ ᱠᱟᱞᱞᱟ ᱵᱚᱞᱛᱮ ᱚᱱᱟ ᱠᱚᱨᱚᱞᱟ ᱟᱨᱠᱤ
ᱦᱮᱸ ᱦᱮᱸ ᱦᱮ ᱦᱮᱸ ᱵᱩᱡᱷᱟᱹᱣ ᱠᱟᱜᱼᱟ ᱞᱤᱧ᱾
ᱚ ᱚᱱᱟ ᱠᱚᱜᱮ ᱢᱮᱱᱟᱜ ᱜᱮᱭᱟ ᱟᱠᱷᱟᱱ ᱟᱫᱚ
ᱟᱪᱪᱷᱟ
ᱟᱫᱚ ᱱᱚᱣᱟ ᱠᱚᱦᱚᱸ ᱢᱤᱫ ᱵᱟᱨ ᱠᱚᱫᱚ ᱡᱮᱢᱚᱱ ᱥᱚᱝᱥᱟ ᱵᱟᱫ ᱠᱟᱛᱮ ᱟ ᱵᱟᱫᱤ ᱠᱚᱫᱚ ᱟᱫᱚ ᱜᱮᱫ ᱜᱤᱰᱤ ᱠᱟᱜ ᱦᱩᱭᱩᱜᱼᱟ ᱜᱮᱫ ᱜᱤᱰᱤ ᱠᱟᱛᱮᱜ ᱚᱱᱟ ᱢᱟᱰᱟᱣ ᱦᱩᱭᱩᱜᱼᱟ ᱛᱟᱯᱚᱨᱮ ᱚᱱᱟ ᱥᱮᱭᱟᱜ ᱦᱩᱭᱩᱜᱼᱟ ᱥᱚᱥᱟ ᱫᱚ ᱡᱮᱦᱮᱛᱩ ᱱᱤᱛᱚᱜ ᱦᱚᱸ ᱯᱷᱚᱞᱚᱱ ᱢᱮᱱᱟᱜ ᱜᱮᱭᱟ ᱟᱫᱚ ᱚᱱᱟ ᱞᱮᱠᱟᱛᱮ ᱛᱟᱦᱮᱸ ᱦᱟᱛᱟᱲᱚᱜᱼᱟ ᱟᱨᱠᱤ ᱚᱱᱟ ᱡᱮ ᱛᱟᱭᱚᱢ ᱛᱮ ᱧᱮᱞᱳ ᱠᱟᱱ ᱨᱚᱦᱚᱭ ᱜᱟᱱᱚᱜᱼᱟ ᱡ ᱛᱮ ᱟᱨᱚ ᱥᱚᱥᱟ ᱠᱚ ᱡᱩᱫᱤ ᱵᱟᱝ ᱡᱚᱜ ᱠᱷᱟᱱ ᱟᱨᱠᱤ ᱟᱯᱮ ᱥᱮᱫ ᱫᱚ ᱪᱮᱫ ᱞᱮᱠᱟ ᱠᱷᱟᱱ ᱪᱮᱫ ᱠᱚᱯᱮ ᱨᱚᱦᱚᱭ ᱠᱟᱜᱼᱟ
ᱟᱞᱮᱥᱮᱫ ᱫᱚ ᱜᱚᱝᱠᱮ ᱱᱚᱛᱮ ᱫᱚ ᱢᱟ ᱚᱱᱟ ᱥᱚᱵᱽᱡᱤ ᱠᱚᱫᱚ ᱵᱟᱞᱮ ᱪᱟᱥ ᱜᱮᱭᱟ ᱦᱜ ᱟᱨ ᱡᱚᱢᱟᱜ ᱡᱤᱱᱤᱥ ᱠᱚᱦᱚᱸ ᱚᱱᱠᱟ ᱵᱟᱞᱮ ᱪᱟᱥ ᱜᱮᱭᱟ ᱦᱩᱲᱩ ᱠᱚᱜᱮᱞᱮ ᱨᱚᱦᱚᱭ ᱜᱮᱭᱟ ᱱᱚᱛᱮ ᱢᱟ ᱦᱩᱲᱩ ᱚᱱᱟ ᱦᱩᱲᱩ ᱦᱩᱲᱩ ᱨᱚᱦᱚᱭ ᱜᱮ ᱦᱩᱭᱩᱜ ᱜᱮᱭᱟ ᱱᱚᱛᱮ ᱢᱟ ᱟᱨ ᱮᱴᱟᱜ ᱠᱤᱪᱷᱩ ᱥᱚᱵᱡᱤ ᱠᱚᱫᱚ ᱵᱟᱡᱟᱨ ᱠᱷᱱᱟᱜ ᱠᱤᱨᱤ ᱟᱹᱜᱩ ᱠᱟᱛᱮ ᱞᱮ ᱡᱚᱢ ᱜᱮᱭᱟ ᱚᱱᱟ ᱠᱚᱫᱚ
ᱟᱪᱷᱟ ᱟᱪ ᱢᱟᱱᱮ ᱪᱮᱫ ᱞᱮᱠᱟᱱᱟᱜ ᱟᱯᱮ ᱫᱤᱥᱚᱢ ᱥᱮᱫ ᱫᱚ ᱦᱮᱸ ᱪᱮᱫ ᱞᱮᱠᱟ ᱟᱹᱰᱤ ᱡᱟᱹᱥᱛᱤ ᱜᱮ ᱫᱟᱜ ᱢᱮᱱᱟᱜᱼᱟ ᱥᱮ ᱪᱮᱫ ᱞᱮᱠᱟ ᱡᱟᱭᱜᱟ ᱡᱚᱢᱤ ᱠᱚ
ᱦᱳᱭ ᱫᱟᱜ ᱦᱳᱭ ᱫᱟᱜ ᱫᱚ ᱢᱮᱱᱟᱜᱼᱟ ᱡᱟᱹᱥᱛᱤ ᱜᱮ ᱵᱳᱹᱫᱽ ᱵᱟᱹ ᱵᱟᱹᱲ ᱠᱚᱨᱮ ᱟᱨ ᱱᱚᱛᱮ ᱫᱚ ᱦᱩᱭᱩᱜ ᱠᱟᱱᱟ ᱚᱱᱟ ᱥᱚᱵᱽᱡᱤ ᱠᱚᱫᱚ ᱥᱮ ᱵᱤᱥᱤ ᱚᱱᱮ ᱚᱱᱠᱟᱱ ᱪᱟᱹᱥᱤ ᱦᱚᱲ ᱫᱚ ᱵᱟᱹᱱᱩᱜ ᱠᱚᱣᱟ ᱛᱚ ᱟᱨ ᱚᱱᱛᱮ ᱫᱚ ᱪᱟᱥ ᱵᱷᱟᱜᱤ ᱠᱚᱢ ᱦᱩᱭᱩᱜᱭ ᱜᱮᱭᱟ ᱟᱨᱠᱤ ᱵᱟᱡᱟᱨ ᱠᱷᱚᱱᱟᱜ ᱜᱮ ᱡᱷᱚᱛᱚ ᱠᱤᱪᱷᱩ ᱠᱤᱨᱤᱧ ᱟᱹᱜ ᱠᱟᱛᱮ ᱜᱮ ᱡᱚᱢ ᱵᱟᱲᱟ ᱦᱩᱭᱩᱜ ᱜᱮᱭᱟ ᱟᱨ ᱵᱟᱫ ᱵᱟᱠᱤ ᱡᱤᱱᱤᱥ ᱠᱚᱫᱚ ᱟᱲᱟᱜ ᱠᱚᱫᱚ ᱚᱲᱟᱜ ᱠᱚᱨᱮ ᱚᱲᱟᱜ ᱵᱟᱲᱜᱮ ᱠᱚ ᱚᱲᱟᱜ ᱵᱲᱦᱮ ᱠᱚᱨᱮ ᱜᱮᱞᱮ ᱨᱚᱦᱚᱭ ᱜᱮᱭᱟ ᱚᱱᱟ ᱟᱲᱟᱜᱴᱟᱲᱟᱜ ᱠᱚᱫᱚ
ᱟᱪᱷᱟ ᱢᱟᱱᱮ ᱟᱯᱮ ᱥᱮᱫ ᱫᱚ ᱪᱮᱫ ᱞᱮᱠᱟ ᱱᱟᱢᱟᱞ ᱫᱤᱥᱚᱢ ᱥᱮ ᱦᱸ
ᱚ ᱵᱟᱝᱟ ᱱᱟ ᱢᱟᱞ ᱫᱤᱥᱚᱢ ᱫᱚ ᱵᱟᱝᱟ ᱜᱚᱢᱠᱮ ᱫᱚ ᱦᱩᱭᱩᱜ ᱠᱟᱱᱟ ᱵᱟᱡᱟᱨ ᱵᱟᱡᱟᱨ ᱴᱟᱭᱤᱵ ᱟᱨᱠᱤ ᱵᱟᱡᱟᱨ ᱠᱚ ᱥᱩᱨ ᱠᱚᱨᱮ ᱢᱮᱱᱟᱜ ᱟᱛᱚ ᱦᱳᱭ ᱦᱳᱭ ᱵᱟᱡᱟᱨ ᱡᱟᱯᱟᱜ ᱜᱮᱭᱟ ᱞᱮ ᱟᱨ ᱱᱚᱛᱮ ᱢᱟ ᱥᱮᱨᱚᱠᱚᱢ ᱚᱡᱚᱜ ᱠᱚᱦᱚᱸ ᱵᱟᱹᱱᱩᱜᱼᱟ ᱵᱩᱨᱩ ᱠᱚ ᱛᱟᱨᱯᱚᱨᱮ ᱱᱚᱛᱮ ᱫᱚ ᱦᱩᱭᱩᱜ ᱠᱟᱱᱟ ᱵᱟᱡᱟᱨ ᱴᱟᱭᱤᱢ ᱧᱚᱜ ᱜᱮ ᱟᱨᱠᱤ
ᱟᱪᱷᱟ ᱟᱪᱷᱟ ᱟᱫᱚ ᱡᱩᱫᱤ ᱦᱮᱸᱟᱱ ᱠᱷᱟᱱ ᱵᱟᱡᱟᱨ ᱫᱷᱟᱨᱮ ᱛᱚᱟᱱ ᱩᱱᱟᱹᱜ ᱫᱚ ᱵᱟᱠᱚ ᱪᱟᱥ ᱜᱮᱭᱟ ᱟᱨ ᱟᱨ ᱵᱟᱹᱫᱽ ᱠᱚᱦᱚᱸ ᱥᱩᱨ ᱥᱩᱯᱩᱨ ᱨᱮᱫᱚ ᱵᱟᱝ ᱛᱟᱦᱮᱱᱟ ᱛᱟᱦᱮᱱ ᱨᱮᱦᱚᱸ ᱱᱚᱜᱚᱭ ᱚᱱᱠᱟ ᱢᱟᱱᱮ ᱪᱟᱥ ᱞᱮᱠᱟᱱᱟᱜ ᱫᱚ ᱵᱟᱝ ᱛᱟᱦᱮᱱ ᱜᱮᱭᱟ ᱧᱮᱞ ᱵᱟᱲᱟ ᱦᱩᱭ ᱟᱠᱟᱱᱟ ᱵᱟᱡᱟᱨ ᱫᱷᱟᱨᱮ ᱠᱚᱫᱚ ᱦᱳᱭ ᱦᱩᱲᱩ ᱨᱚᱦᱚᱭ ᱠᱷᱟᱱ ᱦᱩᱲᱩ ᱜᱮᱠᱚ ᱨᱚᱦᱚᱭᱟ ᱟᱨ ᱵᱟᱝᱠᱷᱟᱱ ᱚᱱᱠᱟᱱᱟᱜ ᱫᱚ ᱵᱟᱠᱚ ᱨᱚᱦᱚᱭ ᱜᱮᱭᱟ ᱟᱱᱟᱡᱽ ᱠᱚᱫᱚ
ᱦᱳᱭ ᱦᱳᱭ ᱟᱨ ᱚᱱᱟ ᱠᱚᱫᱚ ᱡᱷᱚᱛᱚ ᱪᱮᱫᱟᱜ ᱥᱮ ᱚᱱᱟ ᱪᱟᱥ ᱫᱚᱯᱮ ᱠᱟᱨᱞᱟ ᱵᱷᱮᱱᱰᱤ ᱚᱱᱟ ᱠᱚᱵᱤᱱ ᱞᱟᱹᱭ ᱠᱮᱫ ᱫᱚ ᱵᱩᱨᱩᱵᱩᱴᱤ ᱥᱚᱥᱟ ᱠᱚ ᱚᱱᱟ ᱠᱚᱫᱚ ᱛᱟᱦᱚᱞᱮ ᱢᱟᱱᱮ ᱵᱤᱪ ᱪᱚᱲᱟᱜ ᱠᱷᱚᱱᱟᱜ ᱜᱮ ᱛᱟᱦᱮᱱᱟ ᱥᱮ ᱢᱟᱱᱮ ᱠᱤᱨᱤ ᱟᱹᱜᱩ ᱦᱩᱭᱩᱜ ᱜᱮᱭᱟ ᱛᱚ ᱵᱟᱡᱟᱨ ᱠᱷᱚᱱᱟᱜ
ᱦᱮᱸ ᱡᱟᱹᱥᱛᱤ ᱠᱟᱭᱛᱮ ᱟᱫᱚ ᱠᱤᱨᱤᱧ ᱦᱩᱭᱩᱜ ᱜᱮᱭᱟ ᱟᱫᱚ ᱵᱟᱠᱷᱟᱱ ᱟᱫᱚ ᱢᱟᱱᱮ ᱢᱤᱫᱴᱟᱝ ᱵᱟᱹᱛ ᱨᱮ ᱡᱩᱫᱤ ᱟᱹᱰᱤ ᱡᱟᱹᱥᱛᱤ ᱨᱚᱦᱚᱭ ᱦᱩᱭᱩᱜ ᱠᱷᱟᱱ ᱟᱨ ᱡᱩᱫᱤ ᱚᱱᱟ ᱥᱮᱨᱢᱟ ᱫᱚ ᱢᱟᱱᱮ ᱡᱚᱛᱚ ᱥᱮᱨᱢᱟ ᱫᱚ ᱵᱟᱝ ᱚᱱᱠᱟ ᱚᱸᱠᱟ ᱵᱟᱝ ᱦᱩᱭᱩᱜᱼᱟ ᱚᱠᱟ ᱥᱮᱨᱢᱟ ᱫᱚ ᱢᱤᱫᱴᱟᱝ ᱧᱮᱞ ᱦᱩᱭᱱᱟ ᱡᱮ ᱱᱤᱭᱟᱹ ᱫᱚ ᱫᱚ ᱚᱱᱠᱟ ᱫᱚᱥ ᱠᱟᱴᱷᱟ ᱨᱮᱫᱚ ᱮᱠᱷᱮᱱ ᱵᱚᱨᱚᱵᱚᱴ ᱜᱮ ᱨᱚᱦᱚᱭ ᱦᱩᱭᱩᱜᱼᱟ ᱥᱮ ᱚᱱᱠᱟ ᱠᱷᱮᱱ ᱵᱮᱸᱜᱟᱲ ᱜᱮ ᱨᱚᱦᱚᱭ ᱦᱩᱭᱩᱜᱼᱟ ᱟᱫᱚ ᱵᱚᱨᱚᱵᱚᱨᱚᱴᱤ ᱠᱷᱮᱛᱨᱮ ᱫᱚ ᱡᱩᱫᱤ ᱧᱮᱞ ᱦᱩᱭᱮᱱᱟ ᱢᱤᱫ ᱫᱷᱟᱣ ᱧᱮᱞ ᱦᱩᱭᱱᱟ ᱪᱟᱥ ᱠᱟᱛᱮᱜ ᱡᱮ ᱟᱹᱰᱤ ᱵᱷᱟᱜᱤ ᱯᱷᱚᱞᱚᱱ ᱦᱩᱭᱱᱟ ᱟᱨ ᱫᱟᱱᱟ ᱠᱚᱦᱚᱸ ᱥᱚᱞᱤᱰ ᱧᱚᱜ ᱜᱮᱭᱟ ᱟᱨᱠᱤ ᱛᱟᱦᱚᱞᱮ ᱚᱱᱟ ᱫᱚ ᱦᱟᱯᱮᱱ ᱫᱤᱱ ᱞᱟᱹᱜᱤᱫ ᱚᱱᱟ ᱚᱱᱟ ᱞᱟᱹᱜᱤᱫ ᱤᱛᱟᱹ ᱫᱚ ᱫᱚᱦᱚ ᱦᱩᱭᱩᱜ ᱜᱮᱭᱟ ᱚᱱᱟ ᱨᱮᱱᱟᱜ ᱤᱛᱟᱹ ᱫᱚᱦᱚ ᱦᱩᱭᱩᱜ ᱜᱮᱭᱟ ᱟᱨᱠᱤ ᱾ ᱨᱚᱦᱚᱲ ᱠᱟᱛᱮ ᱟᱨ ᱢᱟᱹᱨᱤᱪ ᱠᱚᱨᱮ ᱦᱚᱸ ᱚᱱᱠᱟ ᱜᱮ ᱟᱨᱠᱤ ᱢᱟᱹᱨᱤᱪ ᱠᱚ ᱡᱚᱠᱷᱚᱱ ᱧᱮᱞᱚᱜ ᱠᱟᱱᱟ ᱡᱮ ᱵᱷᱟᱜᱤ ᱦᱩᱭᱩᱜ ᱠᱟᱱᱟ ᱟᱨ ᱯᱚᱨᱮᱛᱮ ᱚᱱᱟᱜᱮ ᱨᱚᱲ ᱠᱟᱛᱮ ᱡᱟᱦᱟᱸᱭ ᱡᱩᱫᱤ ᱦᱚᱲ ᱠᱚᱴᱷᱮᱱ ᱟᱠᱷᱨᱤᱧ ᱦᱚᱸ ᱜᱟᱱᱚᱜ ᱜᱮᱭᱟ ᱟᱨ ᱱᱤᱡᱮ ᱞᱟᱹᱜᱤᱫ ᱫᱚᱦᱚᱭ ᱦᱚᱸ ᱜᱟᱱᱚᱜ ᱜᱮᱭᱟ᱾
ᱦᱟᱸ᱾ ᱟᱞᱮ ᱚᱱᱟ ᱵᱟᱲᱜᱮ ᱠᱚᱨᱮ ᱦᱚᱸᱞᱮ ᱪᱟᱥ ᱜᱮᱭᱟ ᱠᱚᱢ ᱵᱮᱥᱤ ᱫᱚ ᱚᱱᱟ ᱦᱚᱛᱚᱫ ᱟᱲᱟᱜ ᱚᱱᱟ ᱯᱩᱨᱟᱹᱭ ᱟᱲᱟᱜ᱾ ᱚᱱᱟ ᱠᱚᱦᱚᱸ ᱪᱟᱥ ᱵᱟᱲᱟ ᱦᱩᱭᱩᱜ ᱜᱮᱭᱟ ᱚ ᱚᱲᱟᱜ ᱵᱟᱠᱷᱨᱟ ᱡᱚᱢ ᱞᱟᱹᱜᱤᱫ᱾ ᱡᱟᱱᱟ ᱵᱟᱡᱟᱨ ᱠᱚᱨᱮ ᱫᱚ ᱵᱟᱞᱟᱭ ᱟᱠᱠᱷᱨᱤᱧ ᱜᱮᱭᱟ ᱚᱲᱟᱜ ᱵᱟᱠᱷᱨᱟ ᱡᱚᱢ ᱞᱟᱹᱜᱤᱫ ᱫᱚᱞᱮ ᱟᱨᱠᱤ ᱤᱭᱟᱹ ᱨᱚᱦᱚᱭ ᱜᱮᱭᱟ ᱟᱨ ᱵᱤᱥᱤ ᱠᱤᱪᱷᱩ, ᱚᱱᱮ ᱡᱮᱢᱚᱱ ᱞᱟᱹᱭᱟᱜ ᱵᱤᱱᱟᱞᱤᱧ ᱚᱦᱚᱸᱜ ᱥᱚᱵᱽᱡᱤ ᱦᱚ ᱟᱲᱟᱜ ᱢᱚᱫᱽᱫᱷᱮ ᱫᱚ ᱚᱱᱮ ᱯᱩᱨᱟᱹᱭ ᱟᱲᱟᱜ, ᱦᱚᱛᱚᱫ ᱟᱲᱟᱜ, ᱜᱮᱸᱫᱽᱨᱤ ᱟᱲᱟ ᱟᱸᱡᱚᱢ ᱵᱟᱲᱟ ᱠᱟᱜ ᱵᱤᱱ ᱚᱱᱟ ᱠᱚᱫᱚ?
ᱦᱮᱸ ᱦᱮᱸ ᱾
ᱛᱟᱨᱯᱚᱨᱮ ᱟᱨᱚ ᱢᱮᱫᱴᱟᱝ ᱚᱱᱟ ᱯᱟᱴ ᱟᱲᱟᱜ ᱯᱟᱴ ᱢᱟᱱᱮ ᱡᱚᱡ ᱴᱟᱭᱤᱯ ᱵᱩᱡᱟᱹᱜ ᱜᱮᱫᱚ᱾ ᱯᱟᱴ ᱚᱱᱟ ᱠᱚᱜᱮ, ᱚᱲᱟᱜ ᱵᱟᱲᱜᱮ ᱨᱮᱱᱟᱜ ᱚᱲᱟᱜ ᱵᱟᱲᱜᱮ ᱨᱮᱜᱮ ᱨᱚᱦᱚᱭ ᱦᱩᱭᱩᱜ ᱜᱮᱭᱟ ᱟᱨᱠᱤ
ᱟᱪᱷᱟ ᱟᱪᱷᱟ ᱚᱱᱮ ᱡᱟᱦᱟᱸ ᱡᱚᱡᱚ ᱯᱟᱴ ᱵᱤᱱ ᱞᱟᱹᱭ ᱠᱮᱭᱟ ᱱᱚᱣᱟ ᱫᱚ ᱠᱟᱱ ᱟᱞᱮ ᱦᱚᱸ ᱞᱟᱦᱟᱛᱮ ᱵᱟᱲᱜᱮ ᱨᱮᱞᱮ ᱪᱟᱥ ᱵᱟᱲᱟᱭ ᱠᱮᱫ ᱱᱮᱛᱟᱨ ᱫᱚ ᱟᱹᱰᱤ ᱫᱤᱱ ᱦᱩᱭᱠ ᱟᱨ ᱵᱟᱝᱞᱮ ᱪᱟᱥ ᱮᱫᱟ ᱵᱟᱝᱠᱷᱟᱱᱮ ᱡᱟᱦᱟᱸ ᱡᱚᱜᱼᱟ ᱵᱟᱝ ᱟᱨᱟᱜ ᱟᱨᱟᱜ ᱚᱱᱟ ᱚᱱᱠᱟᱱᱟᱜ ᱯᱟᱴ ᱛᱚ ᱟᱪᱪᱷᱟ ᱦᱮᱸ, ᱦᱩᱢ ᱢᱟᱱᱮ ᱟᱫᱚ ᱚᱱᱟ ᱪᱟᱹᱴᱱᱤ ᱠᱟᱛᱮᱜ ᱦᱮᱸ,
ᱦᱳᱭ ᱚᱱᱟ ᱠᱚ ᱚᱱᱟ ᱠᱚᱜᱮ ᱨᱚᱦᱚᱭ ᱵᱟᱲᱟ ᱦᱩᱭᱩᱜ ᱜᱮᱭᱟ ᱟᱨᱠᱤ ᱚᱱᱟ ᱾ ᱱᱤᱭᱟᱹ ᱥᱚᱢᱚᱭ ᱫᱚ ᱫᱟᱜ ᱡᱚᱨᱚ ᱫᱟᱜ ᱡᱟᱹᱲᱤ ᱠᱟᱱᱟᱭ ᱛᱚ ᱵᱷᱟᱜᱤ ᱜᱮ ᱦᱳᱭᱳᱜ ᱜᱮᱭᱟ᱾
ᱦᱩᱸ᱾
ᱟᱨ ᱚᱱᱟ ᱠᱚᱫᱚ ᱟᱞᱮ ᱢᱟ ᱵᱟᱡᱟᱨ ᱠᱷᱚᱱᱟᱜ ᱜᱮᱞᱮ ᱠᱤᱨᱤᱧ ᱟᱹᱜᱩᱭ ᱛᱮ ᱢᱤᱫᱴᱟᱝ ᱦᱟᱴ ᱦᱳᱭᱳᱜ ᱜᱮᱭᱟ ᱱᱚᱰᱮ ᱚᱱᱟ ᱢᱟ ᱦᱟᱴ ᱠᱷᱚᱱᱟᱜ ᱜᱮ ᱠᱤᱨᱤᱧ ᱟᱜᱩ ᱦᱩᱭᱩᱜᱼᱟ ᱚᱱᱟ ᱵᱤᱪ ᱢᱤᱫᱴᱟᱝ ᱯᱮᱠᱮᱴ ᱧᱟᱢᱚᱜ ᱜᱤᱭᱟ ᱯᱮᱠᱮᱴ ᱦᱚᱸ ᱧᱟᱢᱚᱜᱼᱟ ᱞᱩᱢᱽ ᱦᱚᱸ ᱧᱟᱢᱚᱜ ᱜᱮᱭᱟ ᱟᱫᱚ ᱚᱱᱟᱜᱮ ᱠᱤᱨᱤᱧ ᱟᱹᱜᱩ ᱠᱟᱛᱮ ᱦᱟᱴ ᱠᱷᱚᱱᱟᱜ ᱟᱨᱼᱼ ᱵᱲᱜᱮᱨᱮᱞᱮ ᱨᱚᱦᱚᱭ ᱠᱟᱜᱼᱟ
ᱦᱩᱸ᱾ ᱦᱮᱸ ᱟᱞᱮ ᱦᱚᱸ ᱢᱟᱱᱮ ᱞᱟᱦᱟ ᱛᱮ ᱜᱮᱞᱮ ᱨᱚᱦᱚᱭ ᱠᱮᱭᱟ ᱟᱫᱚ ᱱᱮᱛᱟᱨ ᱫᱚ ᱱᱚᱜᱼᱚᱭ ᱵᱟᱹᱫᱽ ᱠᱚᱨᱮᱜ ᱜᱮ ᱡᱟᱹᱥᱛᱤ ᱫᱚ ᱨᱚᱦᱚᱭ ᱦᱩᱭᱩᱜ ᱠᱟᱱᱟ ᱛᱚ ᱡᱮᱢᱚᱱ ᱵᱟᱲᱜᱮ ᱨᱮᱱᱟᱜ᱾ ᱡᱮᱢᱚᱱ ᱡᱷᱚᱛᱚ ᱡᱤᱱᱤᱥ ᱛᱚ ᱟᱨ ᱵᱟᱹᱛ ᱨᱮ ᱨᱚᱦᱚᱭ ᱵᱟᱝ ᱜᱟᱱᱚᱜᱼᱟ ᱵᱟᱲᱜᱮ ᱨᱮᱱᱟᱜ ᱦᱚᱸ᱾ ᱟᱭᱢᱟ ᱞᱮᱠᱟᱱᱟᱜ ᱡᱤᱱᱤᱥ ᱢᱮᱱᱟᱜᱼᱟ ᱡᱟᱦᱟᱸ ᱫᱚ ᱵᱟᱲᱜᱤ ᱵᱟᱲᱜᱤ ᱠᱚᱨᱮ ᱨᱚᱦᱚᱭ ᱵᱟᱲᱟ ᱦᱩᱭᱩᱜ ᱟᱫᱚ ᱵᱟᱲᱜᱮ ᱠᱚᱨᱮ ᱦᱚᱸ ᱡᱟᱭᱜᱟ ᱦᱚᱸ, ᱠᱚᱢ ᱜᱮᱭᱟ ᱥᱚᱴ ᱠᱚ ᱥᱚᱴ ᱠᱟᱱᱟ ᱱᱤᱭᱟᱹ ᱜᱷᱟᱹᱲᱤᱡ ᱫᱚ ᱚᱲᱟᱜ ᱠᱚ ᱵᱮᱱᱟᱣ ᱦᱩᱭ ᱠᱟᱱᱟ ᱛᱚ᱾ ᱟᱫᱚ ᱚᱝᱠᱟᱱᱟᱜ ᱡᱮᱢᱚᱱ ᱜᱟᱹᱫᱟᱹᱨᱤ ᱟᱲᱟᱜ ᱠᱚ ᱟᱨ ᱱᱚᱜᱼᱚᱭ, ᱡᱟᱦᱟᱸ ᱡᱚᱡᱚ ᱯᱟᱴᱜ ᱚᱝᱼᱠᱟᱱᱟᱜ ᱡᱤᱱᱤᱥ ᱠᱚᱫᱚ ᱵᱟᱝᱞᱮ ᱧᱮᱞ ᱧᱟᱢ ᱮᱫᱟ ᱟᱨᱠᱤ᱾
ᱟᱪᱪᱷᱟᱪ ᱟᱪᱪᱷᱟ᱾ ᱟᱪᱪᱷᱟ ᱱᱚᱛᱮ ᱫᱚ ᱚᱱᱟ ᱠᱚ ᱡᱮ ᱞᱟᱹᱭᱟᱜ ᱵᱤᱱᱟᱞᱤᱧ ᱥᱮ, ᱚᱱᱟ ᱜᱤᱸᱫᱽᱨᱟᱹ ᱟᱲᱟᱜ ᱛᱟᱨᱯᱚᱨᱮ ᱦᱚᱛᱚᱫᱽ ᱦᱚᱛᱚᱫᱽ ᱟᱲᱟᱜ᱾ ᱟᱨ ᱯᱩᱨᱟᱹᱭ ᱟᱲᱟᱜ ᱚᱱᱟ ᱠᱚᱫᱚ ᱱᱤᱭᱟᱹ ᱥᱚᱢᱚᱭ ᱱᱚᱛᱮ ᱱᱚᱛᱮ ᱟᱞᱮ ᱥᱮᱫ ᱫᱚ, ᱚᱱᱟ ᱠᱚᱫᱚ ᱨᱚᱦᱚᱭ ᱨᱚᱦᱚᱭ ᱠᱟᱜᱼᱟ ᱠᱚ ᱠᱤᱪᱷᱩ ᱠᱤᱪᱷᱩ, ᱠᱤᱪᱷᱩ ᱡᱟᱭᱜᱟ ᱨᱮᱫᱚ ᱟᱨ ᱟᱞᱮ ᱦᱚᱸᱞᱮ ᱨᱚᱦᱚᱭ ᱠᱟᱜᱼᱟ ᱾ ᱚᱱᱟ ᱚᱱᱟ ᱟᱲᱟᱜ ᱠᱚᱫᱚ ᱟᱨᱠᱤ ᱾
ᱚᱱᱟ ᱪᱮᱫ ᱞᱮᱠᱟ ᱚᱛ ᱨᱮᱜᱮᱯᱮ? ᱫᱟᱨᱮ ᱚᱪᱚ ᱠᱟᱫᱟ ᱢᱟᱱᱮ ᱚᱛ ᱨᱮᱜᱮ ᱱᱟᱹᱲᱤ ᱠᱟᱱᱟ ᱥᱮ ᱡᱷᱟᱴᱟ ᱠᱟᱣᱫᱟᱯᱮ ᱢᱟᱪᱟ ᱠᱟᱣᱫᱟᱯᱮ?
ᱵᱟᱝ ᱚᱱᱟ ᱫᱚ ᱢᱟᱪᱟ ᱢᱟᱪᱟ ᱠᱟᱜ ᱟᱞᱮ ᱟᱨᱠᱤ ᱪᱮᱛᱟᱱ ᱨᱮ ᱢᱤᱫᱴᱟᱝ ᱾ ᱚᱱᱟ ᱢᱟᱜ ᱨᱮᱱᱟᱜ ᱠᱩᱧᱪᱤ ᱛᱮᱞᱮ ᱢᱤᱫᱴᱟᱝ ᱤᱭᱟᱹ ᱢᱟᱪᱟ ᱞᱮ ᱵᱮᱱᱟᱣ ᱠᱟᱜᱛᱮ ᱚᱸᱰᱮ ᱨᱟᱠᱟᱵ ᱠᱟᱜᱼᱟ ᱞᱮ ᱾
ᱟᱪᱪᱷᱟ ᱟᱪᱪᱷᱟ᱾
ᱮᱸᱰᱮᱠᱷᱟᱱ ᱫᱚ ᱢᱟᱪᱟᱨᱮ ᱛᱟᱦᱮᱸ ᱢᱟᱱᱮ ᱥᱮ ᱚᱱᱟ ᱦᱚᱛᱚᱫ ᱠᱚ ᱵᱟᱝ ᱡᱚ ᱠᱷᱟᱨᱟᱯᱚᱜᱼᱟ ᱟᱨᱠᱤ᱾
ᱦᱮᱸ ᱦᱮᱸ ᱦᱮᱸ ᱡᱮᱢᱚᱱ ᱵᱟᱠᱷᱟᱱ ᱫᱟᱜ ᱡᱟᱲᱤ ᱞᱮᱠᱷᱟᱱᱮ ᱦᱚᱛᱚᱫ ᱠᱚᱨᱮ ᱚᱱᱟ ᱞᱚᱥᱚᱫ ᱠᱚ ᱯᱟᱥᱤᱨᱟᱜᱼᱟ᱾ ᱦᱟᱥᱟ ᱠᱚ ᱯᱟᱹᱥᱤᱨᱟᱜᱼᱟ ᱟᱨ ᱡᱮᱢᱚᱱ ᱦᱚᱛᱚᱫ ᱟᱲᱟᱜ ᱛᱟᱦᱮᱱᱟ, ᱟᱲᱟᱜ ᱠᱚᱨᱮ ᱡᱩᱫᱤ ᱦᱟᱥᱟ ᱠᱚ ᱯᱟᱹᱥᱤ ᱨᱟᱜᱼᱟ ᱛᱟᱦᱚᱞᱮ ᱡᱚᱢ ᱨᱮ ᱡᱟᱦᱟᱸ ᱛᱤᱱᱟᱹᱜ ᱮᱢ ᱥᱟᱯᱷᱟᱭ ᱨᱮᱦᱚᱸ ᱨᱮᱛᱮᱫ ᱨᱮᱛᱮᱫ ᱡᱤᱱᱤᱥ ᱴᱟ ᱛᱟᱦᱮᱱᱟ ᱟᱨᱠᱤ
ᱮᱥᱮᱜ ᱛᱟᱦᱮᱱᱟ ᱦᱳᱭ ᱦᱳᱭ ᱟᱨ ᱚᱱᱟ ᱦᱚᱛᱚᱫ ᱠᱚ ᱠᱚᱸᱦᱰᱟ ᱠᱚ ᱚᱱᱟ ᱠᱚᱦᱚᱸ ᱵᱟᱹᱭ ᱵᱟᱹᱭᱛᱮ ᱱᱚᱥᱴᱚ ᱤᱫᱤᱜᱼᱟ ᱠᱷᱟᱨᱟᱯᱚᱜᱼᱟ ᱦᱚ ᱚᱛ ᱨᱮ ᱛᱟᱦᱮᱸ ᱢᱟᱱᱮ ᱟᱨ ᱡᱷᱟᱴᱤ ᱪᱮᱛᱟᱱ ᱨᱮ ᱛᱟᱦᱮᱸ ᱢᱟᱱᱮ ᱛᱮ ᱚᱱᱟᱴᱟᱜ ᱦᱚᱴᱟᱛ ᱠᱚᱨᱮ ᱢᱟᱱᱮ ᱵᱟᱝ ᱠᱷᱟᱨᱟᱯᱚᱜᱼᱟ ᱱᱤᱱᱟᱹᱜ ᱞᱚᱜᱚᱱ ᱫᱚ ᱵᱟᱝ ᱠᱷᱟᱨᱟᱯᱚᱜ-ᱟ
ᱟᱨ ᱦᱚᱛᱚᱫ ᱠᱚᱫᱚ ᱪᱮᱫ ᱞᱮᱠᱟ ᱯᱮ ᱡᱤᱭᱟ ᱡᱮᱢᱚᱱ ᱦᱚᱛᱚᱫ ᱟᱲᱟᱜ ᱚᱱᱟ ᱠᱚᱫᱚ ᱟᱯᱮ ᱜᱮ ᱯᱮ ᱡᱚᱢᱟ ᱥᱮ ᱡᱟᱦᱟᱸᱭ ᱡᱮᱢᱚᱱ ᱟᱹᱰᱤ ᱡᱟᱹᱥᱛᱤ ᱦᱩᱭ ᱞᱮᱱᱠᱷᱟᱱ ᱯᱮᱲᱟ ᱯᱟᱹᱲᱦᱟᱹ ᱠᱚᱦᱚᱸ ᱠᱚ ᱤᱫᱤᱭᱟᱠᱚ ᱜᱮᱭᱟ
ᱟ ᱚᱱᱟ ᱠᱚᱫᱚ ᱵᱮᱥᱤ ᱡᱟᱥᱛᱤ ᱦᱩᱭ ᱞᱮᱱᱠᱷᱟᱱ ᱟᱛᱳ ᱥᱩᱨ ᱠᱚᱨᱮ ᱡᱟᱦᱟᱸᱭ ᱚᱲᱟᱜ ᱠᱚ ᱢᱮᱱᱟᱜ ᱠᱚᱣᱟ ᱦᱮᱸ ᱩᱱᱠᱩ ᱠᱚᱜᱮᱞᱮ ᱦᱟᱹᱴᱤᱧ ᱵᱟᱲᱟ ᱠᱚᱣᱟ ᱟᱨ ᱯᱮᱲᱟ ᱠᱚᱦᱚᱸ ᱠᱚ ᱦᱟᱹᱴᱤᱧ ᱵᱟᱲᱟ ᱦᱮᱡ ᱢᱟᱱᱮ ᱩᱱᱠᱩ ᱠᱚᱞᱮ ᱮᱢ ᱠᱚᱞ ᱟᱠᱚ ᱟᱞᱮ
ᱦᱮᱸ
ᱚᱲᱟᱜ ᱠᱚᱨᱮᱱ ᱯᱮᱲᱟ ᱡᱟᱦᱟᱸ ᱛᱤᱥ ᱠᱚ ᱠᱚ ᱦᱮᱡ ᱵᱟᱲᱟᱜ ᱠᱚ ᱵᱟᱠᱚ ᱦᱮᱡ ᱞᱮᱱᱠᱷᱟᱱ ᱚᱲᱟᱜ ᱠᱚᱨᱮ ᱵᱷᱮᱡᱟ